ᱦᱮᱞᱳ ᱦᱮᱸ ᱡᱚᱦᱟᱨ ᱜᱮ ᱜᱚᱝᱠᱮ ᱟᱸᱡᱚᱢᱚᱜ ᱠᱟᱱᱟ?
ᱦᱳᱭ ᱦᱳᱭ ᱨᱚᱲ ᱠᱚᱫᱚ ᱵᱮᱥ ᱛᱤᱜᱮ ᱟᱸᱡᱚᱢᱚᱜ ᱟᱹᱞᱤᱧᱟᱜ ᱠᱚ ᱟᱸᱡᱚᱢᱚᱜ ᱠᱟᱱᱟ ᱥᱮ?
ᱦᱳᱭ ᱟᱸᱡᱚᱢᱚᱜ ᱠᱟᱱ ᱜᱮᱭᱟ ᱟᱸᱡᱚᱢ ᱫᱚ᱾
ᱦᱩᱸ ᱪᱮᱜ ᱠᱚᱵᱮᱱ ᱪᱤᱠ
ᱪᱤᱠᱟᱹ ᱜᱮ ᱵᱟᱝ ᱱᱚᱜ-ᱚᱭ ᱫᱩᱲᱩᱵ ᱵᱟᱲᱟ ᱦᱩᱭᱠᱟᱱᱟ᱾
ᱚᱸ ᱡᱚᱢ ᱵᱟᱲᱟ ᱦᱩᱭ ᱱᱟ?
ᱦᱮᱸ ᱡᱚᱢ ᱵᱟᱲᱟ ᱫᱚ ᱦᱟᱸᱜ ᱟᱹᱣᱨᱤ ᱦᱩᱭᱩᱜ-ᱟ ᱟᱫᱚ ᱵᱟᱹᱭ ᱵᱟᱹᱭᱛᱮ ᱮᱛᱚᱦᱚᱵ ᱦᱩᱭᱩᱜ ᱠᱟᱱᱟ᱾
ᱚᱸ
ᱦᱮᱸ ᱟᱹᱵᱤᱱᱟᱜ ᱦᱩᱭ ᱠᱟᱱᱟ ᱥᱮ ᱵᱟᱝ-ᱟ?
ᱚ ᱟᱹᱞᱤᱧᱟᱜ ᱦᱚᱸ ᱡᱚᱢ ᱠᱚᱫᱚ ᱵᱟᱝ ᱦᱩᱭ ᱠᱟᱱᱟ ᱟᱫᱚ ᱤᱥᱤᱱ ᱵᱟᱲᱟᱭ ᱛᱮᱭᱟᱨ ᱵᱟᱲᱟᱭ ᱦᱩᱭᱩᱜ ᱠᱟᱱᱟ᱾
ᱚ ᱟᱪᱪᱷᱟ ᱦᱮᱸ ᱟᱫᱚ ᱛᱟᱦᱞᱮ ᱴᱚᱯᱤᱠ ᱥᱮᱫ ᱜᱮ ᱪᱟᱞᱟᱜ ᱦᱩᱭᱩᱜ
ᱦᱳᱭ ᱪᱮᱜ ᱵᱤᱱ ᱞᱟᱹᱭ ᱠᱮ-ᱟ?
ᱦᱮᱸ ᱢᱮᱱ ᱫᱟᱞᱤᱧ ᱮᱸᱜ ᱥᱟᱛᱟᱢ ᱥᱮᱫ ᱞᱟᱝ ᱪᱟᱞᱟᱜ-ᱟ ᱱᱚᱣᱟ ᱠᱚᱢᱟ ᱩᱴᱤ ᱵᱟᱲᱟ ᱢᱟ ᱦᱩᱭᱩᱜ ᱠᱟᱱ ᱜᱮᱭᱟ ᱠᱚᱢᱚᱱᱚᱜ ᱠᱟᱱᱟ᱾ ᱦᱩᱸ ᱱᱤᱛᱚᱜ ᱥᱟᱛᱟᱢ ᱥᱮᱫ ᱪᱟᱞᱟᱣ ᱞᱮᱱᱠᱷᱟᱱ ᱜᱮ ᱱᱟᱯᱟᱭᱚᱜ-ᱟ᱾
ᱦᱳᱭ᱾
ᱛᱚ ᱱᱚᱣᱟ ᱡᱟᱦᱟᱱᱟᱜ ᱚᱱᱠᱟ ᱥᱟᱛᱟᱢ ᱵᱤᱱ ᱫᱤᱥᱟᱹᱣ ᱟᱠᱟᱫ ᱠᱷᱟᱱ ᱫᱚ ᱚ ᱞᱟᱹᱭ ᱵᱤᱱ᱾
ᱦᱳᱭ ᱟᱨ
ᱦᱳᱭ ᱜᱟᱯᱟᱞ ᱢᱟᱨᱟᱜ ᱟᱞᱟᱝ ᱟᱨ ᱜᱷᱟᱨᱚᱸᱡᱽ ᱠᱚ ᱨᱮᱭᱟᱜ ᱦᱚᱸ ᱪᱮᱫ ᱞᱮᱠᱟ ᱢᱮᱱᱟᱜ-ᱟ ᱪᱟᱞᱟᱜ ᱚᱱᱟ ᱟᱵᱚ ᱥᱚᱢᱟᱡᱽ ᱨᱮᱭᱟᱜ ᱟ ᱵᱚᱸᱜᱟ ᱵᱩᱨᱩ ᱵᱟᱨᱮᱛᱮ ᱟᱵᱚᱣᱟᱜ ᱥᱚᱢᱟᱡᱽ ᱵᱟᱨᱮᱛᱮ᱾
ᱦᱳᱭ ᱜᱟᱱᱚᱜ ᱜᱮᱭᱟ᱾
ᱛᱚ ᱟᱯᱮ ᱥᱮᱱ ᱫᱚ ᱥᱚᱨᱦᱟᱭ ᱠᱩ ᱟ ᱪᱮᱜ ᱢᱟᱦᱤᱱᱟᱹ ᱠᱚ ᱢᱟᱱᱟᱣ ᱜᱮᱭᱟ?
ᱦᱮᱸ ᱟᱞᱮᱥᱮᱫ ᱫᱚ ᱥᱚ ᱥᱚᱨᱦᱟᱭ ᱫᱚ ᱦᱟᱸᱜ ᱚ ᱞᱟᱦᱟᱜ ᱠᱟᱱᱟ ᱟᱨ ᱮ ᱟᱵᱚ ᱦᱚᱲ ᱛᱮᱫᱚ ᱥᱚᱦᱚᱨᱟᱭ ᱵᱚᱸᱜᱟ ᱜᱮ ᱡᱟᱸᱦᱟ ᱵᱚᱱ ᱢᱮᱛᱟᱜ ᱠᱟᱱᱟ ᱛᱚ, ᱦᱚᱜᱚᱱᱟ ᱥᱚᱦᱚᱨᱟᱭ ᱵᱚᱸᱜᱟ ᱟᱢᱵᱟ ᱵᱟᱹᱥᱭᱟᱹ ᱛᱚ ᱛᱟ ᱯᱚᱨᱮ ᱠᱷᱚᱱᱜᱮ ᱵᱟᱹᱭ ᱵᱟᱹᱭᱛᱮ ᱥᱚᱦᱚᱨᱟᱭ ᱫᱚ ᱮᱛᱚᱦᱚᱵᱚᱜ-ᱟ ᱦᱟᱸᱜ᱾ ᱟᱞᱮ ᱱᱚᱣᱟ ᱴᱚᱴᱷᱟ ᱨᱮᱫᱚ᱾ ᱟᱫᱚ ᱥᱚᱦᱚᱨᱟᱭ ᱢᱟ ᱢᱚᱬᱮ ᱥᱤᱧ ᱢᱚᱬᱮ ᱧᱤᱫᱟᱹ ᱠᱚ ᱢᱮᱱ ᱟᱹᱜᱩ ᱣᱟᱠᱟᱜ ᱛᱟᱵᱚᱱᱟ᱾ ᱦᱟᱯᱲᱟᱢ ᱵᱤᱫᱟᱹᱞ ᱦᱟᱯᱲᱟᱢ ᱠᱷᱚᱡ, ᱟᱨ ᱢᱟᱱᱟᱣ ᱦᱚᱸ ᱠᱚ ᱢᱟᱱᱟᱣ ᱟᱠᱟᱫ ᱜᱮᱭᱟ ᱢᱚᱬᱮ ᱥᱤᱧ ᱢᱚᱬᱮ ᱧᱤᱫᱟᱹ᱾ ᱟᱫᱚ ᱱᱟᱦᱟᱜ ᱫᱚᱦᱟᱸᱜ ᱟᱞᱮ ᱱᱚᱛᱮ ᱫᱚ ᱚᱻ ᱚᱱᱠᱟ ᱢᱚᱬᱮ ᱥᱤᱧ ᱢᱚᱬᱮ ᱧᱤᱫᱟᱹ ᱫᱚ ᱦᱟᱸᱜ ᱵᱟᱝ ᱧᱮᱞᱚᱜᱚᱜ ᱠᱟᱱᱟ᱾ ᱟᱨ ᱱᱚᱛᱮ ᱫᱚ ᱦᱟᱸᱜ ᱟᱨ ᱡᱟᱦᱟᱸ ᱫᱚ ᱯᱮ ᱫᱤᱱ ᱜᱮ ᱦᱩᱭᱩᱜ ᱠᱟᱱᱟ᱾ ᱟᱫᱚ ᱚᱱᱟ ᱟᱯᱮ ᱥᱮᱱ ᱜᱮ ᱦᱟᱸᱜ ᱚᱠᱟᱞᱮᱠᱟ ᱛᱤᱱᱟᱹᱜ ᱫᱤᱱ ᱦᱩᱭᱩᱜ ᱠᱟᱱᱟ ᱟᱨ ᱚᱠᱟ ᱪᱟᱸᱫᱳ ᱜᱮ ᱵᱟᱝ ᱦᱩᱭᱩᱜ ᱠᱟᱱᱟ᱾
ᱦᱳᱭ ᱟᱞᱮ ᱥᱮᱱ ᱦᱚᱸ ᱢᱚᱬᱮ ᱥᱤᱝ ᱠᱚ ᱢᱟᱱᱟᱣᱮᱜ-ᱟ᱾ ᱟᱞᱮ ᱥᱮᱱ ᱦᱚᱸ ᱚᱱᱠᱟᱜᱮ ᱟᱫᱚ ᱦᱟ ᱡᱮᱞᱮᱠᱟ ᱟᱜ, ᱩᱢ ᱦᱤᱞᱟᱹᱜ ᱫᱚ᱾ ᱩᱢ ᱠᱚ ᱢᱮᱛᱟᱜ ᱠᱟᱱᱟ ᱡᱮ ᱯᱨᱚᱛᱷᱚᱢ ᱮᱦᱚᱵᱚᱜ ᱦᱤᱞᱳᱜ ᱫᱚ, ᱥᱮᱠᱮᱱ ᱦᱤᱞᱳᱜ ᱫᱚ ᱩᱢ ᱮᱸ ᱫᱟᱠᱟᱭ ᱠᱚ ᱢᱮᱛᱟᱜ ᱠᱟᱱᱟ᱾ ᱡᱟᱞᱮ ᱠᱚ ᱢᱮᱛᱟᱜ-ᱟ, ᱡᱟᱞᱮ ᱠᱷᱟᱱ ᱫᱚ ᱦᱟᱹᱠᱩ ᱜᱚᱡ ᱠᱟᱴᱠᱚᱢ ᱢᱟᱱᱮ ᱦᱟᱹᱠᱩ ᱠᱟᱴᱠᱚᱢ ᱠᱚ ᱢᱮᱛᱟᱜ-ᱟ᱾
ᱟᱪᱪᱷᱟ᱾
ᱟᱨ ᱞᱟᱥ ᱦᱤᱞᱳᱜ ᱫᱚ ᱥᱟᱠᱨᱟᱛ ᱠᱚ ᱢᱮᱛᱟᱜ-ᱟ᱾
ᱚ᱾
ᱟᱪᱪᱷᱟ ᱟᱪᱪᱷᱟ ᱚ ᱛᱟᱦᱚᱞᱮ ᱟ ᱟᱯᱮᱭᱟᱜ ᱥᱚᱦᱚᱨᱟᱭ ᱫᱚ ᱢᱮᱱ ᱜᱟᱱᱚᱜ-ᱟ ᱟᱯᱮᱭᱟᱜ
ᱭᱟᱜ ᱫᱚ ᱡᱟᱦᱟᱸ ᱫᱚ ᱯᱩᱥ ᱵᱚᱸᱜᱟ ᱢᱩᱪᱟᱹᱫ ᱥᱮᱡ ᱨᱮ ᱠᱟᱱ ᱛᱟᱯᱮᱭᱟ ᱟᱯᱮᱭᱟᱜ ᱥᱚᱦᱨᱟᱭ ᱫᱚ ᱦᱩᱸ᱾
ᱦᱳᱭ ᱪᱮᱫ ᱟᱻ ᱵᱟᱹᱞᱤᱧ ᱵᱩᱡᱷᱟᱹᱣ ᱞᱮᱜᱼᱟ ᱟᱨ ᱢᱤᱫ ᱫᱷᱟ ᱨᱚ
ᱦᱮᱞᱳ
ᱦᱳᱭ ᱦᱳᱭ ᱟᱸᱡᱚᱢᱮᱜᱼᱟ ᱞᱤᱧ ᱟᱨ ᱞᱟᱹᱭ ᱵᱮᱱ᱾
ᱦᱮᱸ ᱢᱮᱱ ᱫᱟᱞᱤᱧ ᱡᱮ ᱱᱚᱝᱠᱟ ᱟᱻ ᱦᱮᱸ ᱮᱸ ᱱᱚᱣᱟ ᱥᱚᱦᱨᱟᱭ ᱵᱚᱸᱜᱟ ᱫᱚ ᱵᱟᱝ ᱠᱟᱱ ᱛᱟᱯᱮᱭᱟ᱾ ᱟᱞᱮ ᱱᱚᱛᱮ ᱞᱮᱠᱟ ᱫᱚ᱾ ᱟᱯᱮᱭᱟᱜ ᱫᱚ ᱯᱩᱥ ᱵᱚᱸᱜᱟ ᱥᱚᱦᱨᱟᱭ ᱠᱟᱱ ᱛᱟᱯᱮᱭᱟ ᱚᱱᱟᱦᱚᱸ ᱥᱟᱠᱨᱟᱛ ᱞᱟᱥᱟᱲᱦᱮᱫᱼᱼ ᱛᱮᱜᱮ ᱟᱸᱻ ᱥᱟᱠᱨᱟᱛ ᱢᱩᱪᱟᱹᱫ ᱨᱮ ᱫᱚ ᱦᱩᱭᱩᱜ ᱠᱟᱱᱟ ᱥᱮ ᱚᱠᱟ
ᱦᱳᱭ ᱟᱞᱮ ᱫᱚ ᱥᱟᱠᱨᱟᱛ ᱫᱚ ᱢᱩᱪᱟᱹᱫ ᱨᱮᱞᱮ ᱦᱩᱭ ᱦᱚᱪᱚᱭ ᱟᱞᱮ᱾
ᱦᱮᱸ ᱢᱟᱱᱮ ᱥᱟᱠᱨᱟᱛ ᱮᱸ ᱞᱟᱦᱟ ᱞᱟᱦᱟ ᱦᱟᱸᱜᱼᱼ ᱛᱚᱦᱨᱟᱭ ᱫᱚ ᱦᱩᱭᱩᱜ ᱠᱟᱱᱟ ᱦᱮᱸ ᱵᱟᱝ?
ᱦᱳᱭ ᱦᱳᱭ ᱞᱟᱦᱟ ᱫᱚ ᱦᱟᱸᱜ ᱥᱚᱨᱦᱟᱭ ᱾
ᱩᱸ ᱟᱪᱪᱷᱟ ᱟᱪᱪᱷᱟ ᱜᱚᱝᱠᱮ ᱟᱵᱮᱱ ᱞᱤᱧ ᱠᱩᱞᱤᱭᱮᱜ ᱵᱮᱱᱟ᱾ ᱟᱻ ᱳᱦᱳᱭ ᱠᱮ ᱚᱸᱻ ᱫᱤᱥᱚᱢ ᱞᱮᱠᱛᱮ ᱟᱵᱚᱣᱟᱜᱼᱼ ᱴᱚᱴᱷᱟ ᱵᱮᱱ ᱢᱮᱱ ᱟᱨ ᱫᱤᱥᱚᱢ ᱢᱮᱱ ᱢᱮᱱ᱾ ᱟᱨᱻ ᱱᱚᱜᱼᱚᱭ ᱡᱮ ᱟᱵᱚ ᱟᱨ ᱱᱚᱣᱟᱻ ᱥᱟᱹᱨᱤ ᱥᱚᱦᱨᱟᱭ ᱛᱟᱵᱚᱱ ᱵᱚᱪᱷᱚᱨ ᱫᱤᱱᱨᱮ᱾ ᱦᱚᱸᱜᱼᱚ ᱱᱚᱣᱟ ᱥᱟᱹᱨᱤ ᱥᱚᱦᱨᱟᱭ ᱫᱚ ᱧᱮᱞᱚᱜ ᱠᱟᱱ ᱛᱟᱵᱳᱱᱟ ᱡᱮ ᱴᱚᱴᱷᱟ ᱞᱮᱠᱟᱛᱮ ᱟᱵᱚ ᱫᱚᱼᱼ ᱚᱻ ᱵᱟᱨ ᱫᱷᱟᱣ ᱵᱚᱱ ᱢᱟᱱᱟᱣᱮᱜᱼᱟ᱾ ᱡᱟᱦᱟᱸ ᱫᱚ ᱢᱤᱫᱴᱟᱝ ᱱᱤᱧ ᱞᱟᱹᱭ ᱠᱮᱫᱟ ᱟᱞᱮ ᱱᱚᱣᱟ ᱫᱤᱥᱚᱢ ᱥᱮ ᱱᱚᱣᱟ ᱴᱚᱴᱷᱟ ᱫᱚᱻᱼᱼ ᱥᱚᱦᱨᱟᱭ ᱪᱟᱸᱫᱳ ᱵᱚᱱ ᱢᱟᱱᱟᱣᱮᱜᱼᱟ᱾ ᱟᱨ ᱟᱯᱮ ᱴᱚᱴᱷᱟ ᱫᱚ ᱧᱮᱞᱚᱜᱚᱜ ᱠᱟᱱᱟ ᱥᱟᱠᱨᱟᱛ ᱞᱟᱥᱟᱲᱦᱮᱫ ᱛᱮ᱾ ᱯᱩᱥ ᱵᱚᱸᱜᱟ ᱥᱟᱠᱨᱟᱛ ᱢᱩᱪᱟᱹᱫ ᱨᱮ ᱥᱚᱦᱨᱟᱭ ᱦᱩᱭᱩᱜ ᱠᱟᱱᱟ ᱢᱩᱪᱟᱹᱫ ᱢᱩᱪᱟᱹᱫ ᱥᱮᱡ᱾ ᱟᱫᱚ ᱚᱻ ᱱᱚᱣᱟ ᱠᱟᱹᱴᱤᱡ ᱵᱟᱲᱟᱭ ᱥᱟᱱᱟᱭᱮᱜ ᱞᱤᱧᱟᱹᱼᱼ ᱟᱸᱻ ᱟ ᱪᱮᱫᱼᱼ ᱡᱟ ᱠᱮᱛᱟ ᱟᱸᱜᱚᱱ ᱚᱱᱟ ᱫᱚᱻ ᱱᱟᱜᱟᱢ ᱠᱟᱛᱷᱟ ᱠᱟᱛᱮ ᱚᱱᱠᱟ ᱡᱩᱫᱤ ᱵᱟᱲᱟᱭ ᱢᱮᱱᱟᱜ ᱠᱷᱟᱱ ᱡᱮ ᱪᱮᱫᱟᱜ ᱥᱮ ᱵᱟᱝ ᱟᱯᱮ ᱚᱱᱛᱮ ᱫᱚᱼᱼ ᱚ ᱱᱚᱣᱟ ᱯᱩᱥ ᱵᱚᱸᱜᱟ ᱨᱮᱠᱚ ᱥᱚᱦᱨᱟᱭᱚᱜᱼᱟ ᱟᱨᱻᱼᱼ ᱪᱮᱫᱟᱜ ᱥᱮ ᱵᱟᱝ ᱟᱞᱮ ᱱᱚᱛᱮ ᱫᱚ ᱚ ᱥᱚᱦᱨᱟᱭ ᱵᱚᱸᱜᱟ ᱠᱚ ᱥᱚᱦᱨᱟᱭᱚᱜ ᱠᱟᱱᱟ᱾ ᱩᱸ ᱚᱱᱟ ᱨᱮᱱᱟᱜ ᱚᱡᱮ ᱡᱩᱫᱤ ᱠᱟᱹᱴᱤᱡ ᱵᱮᱱ ᱞᱟᱹᱭ ᱫᱟᱲᱮᱭᱟᱜᱼᱟ ᱛᱟᱦᱞᱮ ᱠᱷᱟᱱ ᱫᱚ ᱟᱹᱰᱤᱜᱮ ᱱᱟᱯᱟᱭ ᱠᱚᱜ ᱠᱮᱭᱟ᱾
ᱚᱻ ᱦᱚᱭ ᱟᱞᱮ ᱫᱚ ᱚᱸᱻ ᱥᱚᱦᱟᱨᱭ ᱠᱚᱫᱚ ᱟᱞᱮ ᱫᱚ ᱪᱮᱜ ᱠᱚ ᱢᱮᱱᱟᱠᱚ ᱚᱸ ᱥᱮᱫᱟᱭ ᱠᱷᱚᱱ ᱚᱸ ᱵᱤᱨ ᱡᱟᱝᱞᱤ ᱠᱷᱚᱱᱜᱮ ᱥᱚᱨᱦᱟᱭ ᱫᱚ ᱚᱱᱠᱟ ᱠᱚ ᱢᱟᱱᱟᱣ ᱟᱹᱜᱩᱭᱮᱜᱼᱟ ᱠᱚ ᱟᱨ ᱥᱚᱦᱨᱟᱭ ᱫᱚ ᱱᱚᱝᱠᱟ ᱜᱮ ᱥᱟᱠᱨᱟᱛ ᱡᱮᱞᱮᱠᱟᱜᱼᱟ ᱛᱟᱦᱮᱸᱜ ᱮᱭ ᱜᱚᱱᱚᱜᱚᱞ ᱨᱮ ᱪᱮᱫ ᱞᱮᱠᱟ ᱠᱩ ᱞᱟᱹᱲᱦᱟᱹᱭ ᱞᱮᱱᱟ ᱠᱚ ᱛᱚ ᱚᱱᱟ ᱦᱤᱥᱟᱹᱵ ᱛᱮ ᱚᱱᱟ ᱠᱚ ᱢᱟᱱᱟᱣᱮᱭᱟ ᱥᱟᱠᱨᱟᱛ ᱫᱚ ᱟᱨ ᱢᱤᱫ ᱦᱤᱥᱟᱹᱵᱽ ᱞᱮᱠᱟᱛᱮ ᱟᱨᱦᱚᱸ ᱥᱟᱠᱨᱟᱛ ᱫᱚ ᱡᱮᱞᱮᱠᱟ ᱮᱸ ᱥᱮᱸᱫᱽᱨᱟ ᱠᱚ ᱵᱚᱞᱚᱜ ᱟᱠᱚ᱾
ᱦᱩᱸ
ᱚ ᱡᱤᱞ ᱥᱮᱸᱫᱽᱨᱟ ᱠᱩ ᱥᱩᱠᱨᱤ ᱥᱮᱸᱫᱽᱨᱟ ᱠᱚ ᱡᱟᱦᱟᱱ ᱜᱮ ᱟᱸ ᱚᱱᱠᱟ ᱵᱤᱨ ᱛᱮᱠᱚ ᱵᱚᱞᱚᱜ ᱟᱠᱚ ᱛᱚ ᱩᱱ ᱫᱚ ᱚᱱᱟ ᱧᱩᱛᱩᱢ ᱛᱮ ᱢᱤᱫᱴᱮᱱ ᱥᱟᱠᱨᱟᱛ ᱦᱩᱭᱩᱜ ᱠᱟᱱᱟ᱾ ᱟᱨ ᱞᱟᱥ ᱨᱮ ᱚᱱᱟ ᱵᱡᱷᱟ ᱛᱩᱧ ᱟ ᱢᱤᱫᱴᱮᱱ ᱠᱟᱭᱨᱟ ᱫᱟᱨᱮ ᱵᱤᱫ ᱠᱟᱛᱮᱜ ᱠᱚ ᱛᱩᱧᱮᱫ ᱟᱠ ᱠᱚ ᱚᱱᱟ ᱠᱚ ᱡᱚᱥ ᱡᱚᱥ ᱦᱩᱭᱩᱜ-ᱟ᱾ ᱛᱚ ᱚᱱᱟ ᱦᱚᱸ ᱚᱱᱮ, ᱡᱮᱞᱮᱠᱟ ᱥᱮᱸᱫᱽᱨᱟ ᱵᱚᱞᱚ ᱠᱟᱛᱮᱫ ᱦᱚᱺ ᱡᱮᱞᱮᱠᱟ ᱵᱚᱭᱦᱟ ᱠᱚᱲᱟ ᱠᱤᱱ ᱛᱟᱦᱮᱸ ᱠᱟᱱᱟ, ᱵᱚᱭᱦᱟ ᱠᱚᱲᱟ ᱠᱤᱱ ᱛᱟᱦᱮᱸ ᱠᱟᱱᱟ ᱛᱚ᱾ ᱩᱱᱠᱤᱱ ᱫᱚ ᱥᱮᱸᱫᱽᱨᱟ ᱠᱤᱱ ᱵᱚᱞᱚ ᱞᱮᱱᱟ ᱛᱚ, ᱡᱤᱞ ᱛᱩᱱ ᱥᱚᱢᱚᱭ ᱡᱮ ᱞᱮᱠᱟ ᱟ ᱩᱱᱤ ᱫᱚ ᱟ ᱠᱟᱹᱴᱤᱡ ᱮ ᱡᱚᱥ ᱵᱤᱱᱟ᱾ ᱛᱚ ᱚᱱᱟ ᱦᱤᱥᱟᱹᱵᱽ ᱞᱮᱠᱟᱛᱮ ᱚᱱᱟ᱾ ᱠᱨᱟᱫᱽ ᱨᱮ ᱠᱚ ᱛᱩᱧᱮᱜ-ᱟ ᱠᱚ᱾
ᱚ᱾
ᱡᱮᱞᱮᱠᱟ ᱟ ᱵᱚᱭᱦᱟ ᱠᱚᱲᱟ ᱨᱮ ᱡᱮᱞᱮᱠᱟ ᱵᱚᱭᱦᱟ ᱠᱚᱲᱟ ᱠᱤᱱ ᱵᱚᱞᱚ ᱞᱮᱱᱟ ᱥᱮᱸᱫᱽᱨᱟ᱾
ᱟᱪᱪᱷᱟ ᱟᱪᱪᱷᱟ ᱦᱮᱸ᱾
ᱦᱳᱭ ᱟᱫᱚ ᱡᱤᱞ ᱛᱩᱧ ᱥᱚᱢᱚᱭ ᱜᱮ ᱟᱫᱚ᱾ ᱞᱟᱹᱴᱩᱭ ᱟᱹᱛᱤᱧᱮ ᱠᱟᱱ ᱛᱟᱦᱮᱸᱱᱟ, ᱦᱳᱭ᱾
ᱦᱳᱭ ᱞᱟᱹᱭ ᱵᱤᱱ᱾
ᱟᱪᱪᱷᱟ ᱱᱚᱜ-ᱚ ᱱᱚᱣᱟ, ᱱᱚᱜ ᱱᱚᱣᱟ ᱚᱡᱮᱛᱮ᱾ ᱫᱚ ᱦᱩᱭᱩᱜᱚᱜ ᱠᱟᱱᱟ ᱦᱮᱸ ᱵᱟᱝ᱾
ᱦᱳᱭ ᱦᱳᱭ᱾
ᱦᱮᱸ᱾ ᱦᱮᱸ ᱟᱫᱚ᱾ ᱛᱚ-ᱚ-ᱚ-ᱱᱚᱜ-ᱚ ᱱᱚᱣᱟ᱾ ᱦᱮᱸ ᱥᱚᱦᱨᱟᱭ ᱫᱚ ᱱᱤᱭᱟᱹ ᱠᱟᱨᱚᱱᱛᱮ ᱯᱩᱥ ᱵᱚᱸᱜᱟ᱾ ᱡᱟᱦᱟᱸ ᱫᱚ ᱚᱱᱮ ᱞᱟᱹᱲᱦᱟᱹᱭ ᱥᱮ ᱪᱮᱫ ᱵᱤᱱ ᱞᱟᱹᱭ ᱠᱮᱫᱟ ᱢᱤᱫᱴᱟᱝ᱾ ᱚ ᱱᱚᱜ-ᱚ ᱱᱚᱣᱟ᱾
ᱦᱳᱭ᱾
ᱟᱨᱻ᱾ ᱞᱟᱹᱲᱦᱟᱹᱭ ᱚᱡᱮ ᱛᱮᱜᱮ᱾ ᱛᱟᱭᱚᱢ ᱟᱠᱟᱱᱟ, ᱥᱮ‌ ᱦᱮᱸ
ᱦᱳᱭ ᱦᱳᱭ ᱤᱱᱟᱹ ᱵᱩᱡᱷᱟ ᱛᱩᱧ ᱛᱟᱭᱱᱚᱢ ᱠᱷᱟᱱ ᱜᱮ ᱮ ᱮᱸ ᱥᱤᱨᱤᱧᱟ ᱠᱚ ᱚᱻ᱾ ᱪᱮᱫ ᱞᱮᱠᱟ ᱵᱟᱱᱫᱩᱠ ᱥᱟᱰᱮ ᱠᱚᱜ-ᱟ, ᱚᱱᱠᱟ ᱠᱟᱹᱯᱤ ᱛᱟᱨᱣᱟᱲᱤ ᱠᱚ ᱚᱱᱠᱟ᱾ ᱮᱸᱻ ᱠᱷᱮᱞᱟ ᱠᱚ ᱦᱩᱭᱩᱜ-ᱟ ᱛᱚ, ᱚᱱᱟᱠᱚ ᱢᱮᱥᱟᱞ ᱟᱠᱚ ᱟᱵᱩᱣᱟᱜ ᱞᱟᱹᱲᱦᱟᱹᱭ ᱪᱮᱫ ᱠᱮ ᱚᱱᱠᱟ ᱥᱟᱨ ᱪᱟᱞᱟᱜ-ᱟ ᱪᱮᱫ ᱞᱮᱠᱟ, ᱚᱱᱟ ᱨᱮᱭᱟᱜ ᱥᱟᱰᱮᱤᱭᱟ ᱪᱮᱫ ᱞᱮᱠᱟ? ᱛᱚ ᱚᱱᱟ ᱨᱮᱭᱟᱜ ᱠᱚ ᱞᱟᱹᱭᱟ᱾
ᱦᱩᱸ᱾
ᱤᱱ ᱦᱤᱞᱳᱜ ᱫᱚ ᱥᱟᱠᱨᱟᱛ ᱦᱤᱞᱳᱜ ᱫᱚ ᱞᱟᱥ ᱦᱤᱞᱳᱜ ᱫᱚ᱾
ᱚ ᱟᱪᱪᱷᱟ᱾ ᱟᱪᱪᱷᱟ ᱱᱚᱣᱟᱞᱤᱧ ᱠᱩᱞᱤᱭᱮᱫ ᱢᱤᱭᱟ ᱠᱟᱹᱴᱤᱡ ᱡᱚᱠᱷᱚᱱ᱾ ᱜᱟᱰᱟ᱾ ᱵᱟᱝᱢᱟ, ᱱᱚᱜ-ᱱᱟ ᱡᱟᱦᱟᱸ ᱥᱟᱠᱨᱟᱛ ᱨᱮᱱᱟᱜ ᱢᱤᱫ ᱫᱤᱱ ᱢᱟᱲᱟᱝ᱾ ᱡᱟᱦᱟᱸ ᱫᱚ ᱯᱩᱥ ᱵᱚᱸᱜᱟ ᱢᱩᱪᱟᱹᱫ ᱨᱮᱱᱟᱜ ᱢᱤᱫ ᱫᱤᱱ ᱢᱟᱲᱟᱝ, ᱩᱱ ᱦᱤᱞᱳᱜ ᱫᱚ ᱦᱟᱹᱠᱩ ᱠᱚ ᱦᱚᱞᱚᱝ ᱦᱩᱲᱩᱝ ᱫᱤᱱ ᱦᱚᱸ ᱠᱚ ᱢᱮᱛᱟᱜ ᱠᱟᱱᱟ ᱟᱨ ᱱᱚᱶᱟ ᱦᱟᱹᱠᱩ ᱠᱟᱴ ᱠᱚᱢ ᱦᱚᱞᱚᱝ ᱦᱩᱲᱩᱝ ᱫᱤᱱ ᱨᱮᱫᱚ, ᱟᱞᱮ ᱱᱚᱛᱮ ᱫᱚ ᱢᱤᱫᱴᱤᱡ ᱩᱛᱩ ᱟᱛᱮ ᱤᱱᱨᱮ ᱫᱟᱠᱟ ᱫᱚ ᱵᱟᱝᱠᱚ ᱡᱚᱢᱟ᱾ ᱡᱤᱞ ᱩᱛᱩ ᱦᱟᱹᱠᱩ ᱩᱥᱩᱭ ᱥᱚᱵᱽ ᱪᱟᱹᱛ ᱱᱚᱝᱠᱟ ᱟᱨ ᱫᱚᱢ ᱱᱚᱝᱠᱟ ᱟᱨ ᱥᱟᱠᱟᱢ ᱨᱮ ᱯᱟᱛᱲᱟ ᱛᱮ ᱵᱟᱹᱴᱤ ᱦᱚᱯᱚᱱ ᱠᱚ ᱵᱮᱱᱟᱣᱟ ᱥᱟᱠᱟᱢ ᱨᱮᱱᱟᱜ᱾ ᱟᱨ ᱛᱷᱟᱨᱤ ᱦᱚᱸᱠᱚ ᱵᱮᱱᱟᱣᱟ᱾ ᱟᱨ ᱠᱟᱹᱴᱤᱡ ᱠᱟᱹᱴᱤᱡ ᱚᱱᱟ ᱛᱷᱟᱹᱨᱤ ᱨᱮ ᱥᱮ ᱵᱟᱹᱴᱤ ᱦᱚᱯᱚᱱ ᱨᱮ ᱠᱩᱢᱟᱜ-ᱟ ᱟ ᱟᱨ ᱵᱟᱨᱭᱟ ᱟ ᱵᱟᱹᱲ ᱛᱤ ᱛᱟᱦᱮᱱᱟ ᱚᱱᱟ ᱫᱚ ᱵᱟᱝᱢᱟ ᱥᱮᱛᱟ ᱟᱨ ᱯᱩᱥᱤ ᱞᱟᱹᱜᱤᱫ᱾ ᱟᱫᱚ ᱱᱚᱣᱟ ᱫᱚ ᱱᱤᱭᱟᱹ ᱠᱟᱨᱚᱱᱛᱮ ᱟᱞᱮ ᱴᱷᱮᱱ ᱠᱚ ᱟᱞᱮ ᱥᱮᱱ ᱠᱚ ᱫᱚᱦᱚᱭᱟ, ᱡᱮ ᱱᱚᱣᱟ ᱫᱚ ᱵᱟᱝᱢᱟ ᱵᱚᱪᱷᱚᱨ ᱫᱤᱱᱨᱮ ᱢᱩᱪᱟᱹᱫ ᱫᱤᱱᱨᱮ, ᱵᱚᱪᱷᱚᱨ ᱨᱮᱱᱟᱜ ᱢᱩᱪᱟᱹᱫ ᱫᱤᱱᱨᱮ ᱪᱟᱸᱫᱳ ᱵᱚᱸᱜᱟ ᱵᱟᱝᱢᱟ ᱟᱵᱚᱭ ᱞᱮᱠᱷᱟ ᱵᱚᱱᱟ᱾ ᱟᱨ ᱱᱚᱸᱰᱮ ᱠᱷᱚᱱᱜᱮ ᱩᱱᱤᱭ ᱵᱩᱡᱷᱟᱹᱣ ᱧᱟᱢᱟ, ᱱᱤᱭᱟᱹ ᱜᱷᱟᱨᱚᱸᱡᱽ ᱨᱮᱫᱚ ᱠᱚ ᱱᱤᱱᱟᱹᱜ ᱦᱚᱲᱟ ᱥᱮ ᱱᱤᱱᱟᱹᱜ ᱦᱚᱲ ᱩᱸ ᱧᱮᱞ ᱠᱚ ᱦᱩᱭᱩᱜᱼᱟ᱾ ᱟᱹ ᱥᱟᱢᱴᱟᱣ ᱜᱩᱪᱷᱟᱹᱣᱛᱮ ᱱᱚᱜᱼᱚ ᱱᱚᱝᱠᱟ ᱢᱤᱫᱴᱮᱡ, ᱤᱭᱟᱹ ᱢᱤᱫ ᱱᱤᱭᱚᱢ ᱢᱮᱱᱟᱜ ᱟᱠᱟᱫ ᱛᱟᱞᱮᱭᱟ ᱟᱞᱮᱥᱮᱫ ᱫᱚ ᱦᱟᱸᱜ ᱟᱹᱨᱤ ᱠᱚ ᱟᱨ ᱯᱚᱨᱮᱨ ᱫᱤᱱ ᱫᱚ,
ᱡᱮᱞᱮᱠᱟ ᱮ ᱟᱹᱞᱤᱧ ᱞᱤᱧ ᱟᱹᱞᱤᱧ ᱞᱤᱧ ᱫᱚᱦᱚᱭᱟᱹᱞᱤᱧ ᱮᱸ ᱡᱮ ᱱᱚᱣᱟ ᱥᱚᱨᱦᱟᱭ ᱫᱚ ᱦᱟᱸᱜ ᱱᱚᱣᱟ ᱥᱚᱨᱦᱟᱭ ᱫᱚ ᱦᱟᱸᱜ ᱡᱮ ᱡᱟᱦᱟᱸ ᱚᱱᱛᱮ ᱠᱚ ᱞᱟᱹᱭ ᱠᱟᱜ ᱯᱮᱭᱟ ᱥᱮ ᱵᱟᱝ ᱮᱸ ᱥᱚᱨᱦᱟᱭ ᱟᱵᱚ ᱦᱚᱲᱟᱜ ᱠᱟᱱᱟ ᱥᱮ ᱮᱸ ᱜᱟᱹᱭ ᱰᱟᱝᱨᱟ ᱠᱚᱣᱟᱜ ᱠᱟᱱᱟ ᱛᱚ ᱚᱱᱟ ᱟᱯᱮᱥᱮᱱ ᱫᱚ ᱚᱸ ᱪᱮᱫ ᱞᱮᱠᱟ ᱠᱚ ᱞᱟᱹᱭᱟ?
ᱦᱮᱸ ᱟᱞᱮ ᱥᱮᱱᱟᱜ, ᱟᱸ ᱥᱚᱨᱦᱟᱭ ᱨᱮᱱᱟᱜ ᱱᱟᱜᱟᱢ ᱠᱟᱛᱷᱟ ᱫᱚ ᱦᱟᱸᱜ ᱟᱸ ᱟᱹᱰᱤ ᱢᱟᱨᱟᱝᱚᱜ ᱛᱟᱞᱟᱝᱟ ᱟᱹᱰᱤ ᱠᱚᱢ ᱜᱮ ᱛᱟᱞᱟᱝᱟ ᱟᱫᱚ ᱠᱟᱛᱷᱟ ᱫᱚ ᱴᱷᱤᱠ ᱜᱤᱵᱤᱱ ᱞᱟᱹᱭᱮᱜᱼᱟ᱾ ᱮᱭᱥᱮ ᱟᱵᱩᱣᱟᱜ ᱱᱚᱣᱟ ᱥᱚᱦᱨᱟᱭ ᱫᱚ ᱟ ᱮᱠ ᱞᱤ ᱦᱚᱲᱟᱜ ᱯᱚᱨᱚᱵᱽ ᱫᱚ ᱵᱟᱝ ᱠᱟᱱ ᱛᱟᱵᱚᱱᱟ᱾ ᱟᱵᱚᱨᱮᱱ, ᱜᱟᱹᱭ ᱰᱟᱝᱨᱟ ᱨᱮᱱᱟᱜ ᱜᱮ ᱥᱚᱦᱨᱟᱭ ᱫᱚ᱾ ᱦᱮᱸ ᱦᱮᱸ᱾
ᱦᱳᱭ᱾ ᱦᱮᱸ ᱞᱟᱹᱭᱟᱞᱤᱧ ᱱᱚᱣᱟ ᱥᱚᱨᱦᱟᱭ ᱫᱚ ᱦᱟᱸᱜ ᱟᱵᱚ ᱠᱚᱣᱟᱜ ᱥᱚᱨᱦᱟᱭ ᱫᱚ ᱵᱟᱝ ᱠᱟᱱᱟ᱾ ᱱᱚᱣᱟ ᱫᱚ ᱜᱟᱹᱭ ᱰᱟᱹᱝᱨᱤ ᱠᱚᱣᱟᱜ ᱠᱟᱱᱟ ᱛᱚ ᱱᱚᱣᱟ ᱥᱚᱨᱦᱟᱭ ᱠᱚᱫᱚ ᱦᱟᱸᱜ ᱚᱱᱟ ᱛᱮᱜᱮ ᱠᱚ ᱢᱮᱛᱟᱜ ᱠᱟᱱᱟ ᱥᱚᱨᱦᱟᱭ ᱢᱤᱫᱴᱮᱱ ᱜᱚᱴ ᱠᱚ ᱢᱮᱛᱟᱜ ᱠᱟᱱᱟ ᱠᱚ ᱛᱚ᱾